ᱦᱮᱞᱳ ᱦᱮᱸ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱳᱭ ᱛᱟᱦᱚᱞᱮ ᱪᱮᱫ ᱞᱮᱠᱟ ᱢᱮᱱᱟᱢᱟ
ᱚ ᱤᱧ ᱫᱚ ᱦᱟᱸᱜ ᱮᱠᱫᱚᱢ ᱱᱤᱛ ᱫᱷᱟᱹᱵᱤᱡ ᱫᱚ ᱱᱟᱯᱟᱭ ᱜᱮ ᱢᱤᱱᱟᱹᱧᱟ ᱟᱢᱜᱮ ᱪᱮᱫ ᱞᱮᱠᱟ ᱢᱮᱱᱟᱢᱟ
ᱦᱳᱭ ᱤᱧᱟᱹᱜ ᱱᱤᱭᱟᱹ ᱜᱷᱟᱹᱲᱤᱡ ᱫᱚ ᱱᱟᱯᱟᱭ ᱜᱮ ᱚᱲᱟᱜ ᱦᱚᱲ ᱠᱚ ᱚᱠᱟᱞᱮᱠᱟ
ᱚᱲᱟᱜ ᱦᱚᱲ ᱠᱚ ᱡᱚᱛᱚ ᱦᱚᱲᱜᱮ ᱜᱚᱜᱚᱼᱵᱟᱵᱟ ᱵᱚᱭᱦᱟ ᱠᱚ ᱡᱚᱛᱚ ᱦᱚᱲᱜᱮ ᱱᱟᱯᱟᱭ ᱜᱮ ᱢᱮᱱᱟᱜ ᱠᱫᱟᱞᱮᱭᱟ ᱟᱞᱮ ᱫᱚ ᱟᱨ ᱟᱯᱮᱜᱮ ᱜᱚᱜᱚᱼᱵᱟᱵᱟ ᱛᱟᱠᱚ ᱪᱮᱫ ᱞᱮᱠᱟ ᱢᱮᱱᱟᱜ ᱠᱚᱣᱟ
ᱦᱩᱸ ᱟᱞᱮ ᱦᱚᱸ ᱱᱤᱭᱟᱹ ᱜᱷᱟᱹᱲᱤᱜ ᱫᱚ ᱦᱟᱸᱜ ᱱᱟᱯᱟᱭ ᱜᱮ ᱦᱩ ᱟᱨ ᱱᱚᱜᱼᱚᱭ ᱦᱮᱸ ᱵᱟᱯᱞᱟ ᱚᱟᱜ ᱠᱚ ᱯᱟᱨᱚᱢ ᱠᱟᱱᱟ᱾ ᱛᱟᱦᱚᱞᱮ ᱠᱟᱹᱴᱤᱡ ᱫᱚ ᱨᱟᱹᱥᱠᱟᱹ ᱫᱚ ᱦᱩᱭᱩᱜ ᱠᱟᱱ ᱜᱮᱭᱟ ᱟᱫᱚ ᱨᱟᱹᱥᱠᱟᱹ ᱴᱟᱜ ᱦᱟᱸᱜ ᱚᱱᱠᱟ ᱞᱮᱠᱟ ᱫᱚ ᱵᱟᱝ ᱧᱟᱢ ᱞᱮᱱᱟ ᱪᱮᱫᱟᱜ ᱥᱮ ᱮ ᱢᱤᱫ ᱴᱟᱝ ᱵᱟᱯᱞᱟ ᱚᱲᱟᱜ ᱢᱟᱱᱮ ᱵᱟᱹᱨᱭᱟᱹᱛᱚᱜ ᱪᱟᱞᱟᱜᱼᱟ ᱦᱮᱸ ᱥᱮ ᱢᱤᱫᱴᱟᱝ ᱡᱟᱦᱟᱸ ᱨᱟᱹᱥᱠᱟᱹᱮ ᱮᱱᱮᱡ ᱥᱮᱨᱮᱧ ᱥᱮ ᱥᱮᱱᱚᱜ ᱨᱮᱱᱟᱜ ᱡᱟᱦᱟᱸ ᱨᱟᱹᱥ ᱚᱱᱟ ᱨᱟᱹᱥᱠᱟᱹ ᱫᱚ ᱮᱸᱜ ᱡᱟᱦᱟᱸ ᱟᱹᱭᱠᱟᱹᱜᱼᱟ ᱥᱮ ᱡᱟᱦᱟᱸ ᱟᱴᱠᱟᱨᱚᱜ ᱦᱟᱹᱨᱤᱜ ᱦᱮᱸ ᱡᱟᱦᱟᱸ ᱠᱚ ᱮᱻ ᱥᱮᱱᱚᱜ ᱞᱟᱹᱜᱤᱫ ᱛᱮ ᱵᱟᱯᱞᱟ ᱚᱲᱟᱜ ᱨᱮ ᱩᱸ ᱢᱤᱛᱴᱟ. ᱜ ᱡᱟᱦᱟᱸ ᱟᱵᱚ ᱢᱚᱱᱮᱨᱮ ᱪᱤᱛᱟᱹᱨ ᱵᱚᱱ ᱠᱟᱜ ᱫᱚᱦᱚ ᱚᱠᱟ ᱚᱱᱟ ᱚᱱᱠᱟ ᱞᱮᱠᱟ ᱫᱚ ᱵᱟᱝ ᱨᱟᱹᱥᱠᱟᱹ ᱫᱚ ᱵᱟᱝ ᱧᱟᱢ ᱞᱮᱱᱟ᱾
ᱟᱪᱪᱷᱟ-ᱟᱪᱪᱷᱟ
ᱟᱥᱞᱮ ᱚᱸᱰᱮ ᱱᱚᱰᱮ ᱫᱚ ᱦᱚᱸᱰᱮ ᱫᱚ ᱚᱱᱠᱟ ᱦᱟᱠᱟᱱᱟ ᱦᱮᱸᱻ ᱚᱱᱟ ᱫᱚ ᱦᱩᱭᱩᱜ ᱠᱟᱱᱟ ᱱᱚᱝᱠᱟ ᱦᱟᱠᱟᱱᱟ ᱡᱟᱦᱟᱸᱨᱮ ᱥᱮᱱ ᱞᱮᱱᱟᱞᱮ ᱚᱸᱰᱮ ᱣᱚᱸ ᱴᱟᱢᱟᱠ ᱛᱩᱢᱫᱟᱜ ᱟᱛᱮ ᱮᱱᱮᱜ ᱥᱮᱨᱮᱧ ᱫᱚ ᱵᱟᱝᱠᱚ ᱵᱟᱲᱟᱭᱟ᱾ ᱩᱱᱠᱩ ᱫᱚ ᱦᱚᱸᱜᱼᱚᱭ ᱡᱟᱦᱟᱸ ᱰᱤᱡᱮ ᱦᱮᱸ ᱢᱟᱭᱤᱠ ᱦᱮᱸ ᱚ ᱚᱱᱟᱛᱮᱜ ᱠᱷᱚᱡᱽᱼᱚ ᱛᱟᱦᱚᱞᱮ ᱟᱫᱚ ᱟᱨ ᱟ ᱞᱮ ᱢᱟᱞᱮ ᱤᱫᱤᱭ ᱠᱮᱫ ᱴᱟᱢᱟᱠ ᱟᱛᱮᱜ ᱟᱞᱮ ᱦᱚᱸ ᱮᱱᱮᱡ ᱫᱚ ᱟᱞᱮ ᱜᱮ ᱵᱟᱞᱮ ᱮᱱᱮᱡ ᱫᱟᱲᱮᱭᱟᱜᱼᱟ ᱥᱮ ᱚᱧᱡᱚ ᱚᱱᱟ ᱨᱮ ᱵᱚᱲᱦᱮᱸ ᱪᱮᱫ? ᱮᱱᱮᱡ ᱫᱚ ᱜᱟᱱᱚᱼᱟ ᱢᱮᱱᱠᱷᱟᱱ ᱴᱟᱢᱟᱠ ᱛᱩᱢᱫᱟᱜ ᱱᱟ ᱨᱟᱹᱥᱠᱟᱹ ᱦᱮᱸ ᱚᱱᱟ ᱱᱟᱜ ᱨᱟᱹᱥᱠᱟᱹ ᱵᱷᱮᱜᱟᱨ ᱜᱮᱭᱟ ᱵᱟᱱᱟᱨ ᱜᱮ ᱟᱫᱚ ᱚᱻ ᱚᱜ ᱚᱱᱟᱨᱮ ᱠᱟᱹᱴᱤᱡ ᱟᱭ ᱠᱟᱹᱴᱤᱡ ᱢᱟᱱᱮ ᱢᱚᱱᱮᱨᱮ ᱵᱟᱸ ᱵᱟᱝ ᱯᱩᱨᱟᱹᱣᱮᱱ ᱞᱮᱠᱟ ᱵᱩᱡᱷᱟᱹᱣᱮᱱᱟ᱾ ᱦᱮᱸᱻ ᱮᱸᱻ ᱢᱮ ᱠᱟᱹᱴᱤᱡ ᱦᱚᱸ ᱮᱱᱮᱡ ᱵᱟᱝᱠᱚ ᱩᱰᱩᱸ ᱞᱮᱱᱟ ᱦᱮᱸ ᱥᱮ ᱥᱮᱨᱮᱧ ᱠᱚ ᱵᱟᱝᱞᱮ ᱟᱸᱡᱚᱢ ᱞᱮᱫᱟ ᱦᱮᱸ ᱥᱮ ᱟᱠᱚᱣᱟᱜ ᱴᱟᱜ ᱴᱟᱢᱟᱠ ᱛᱩᱢᱫᱟᱜ ᱠᱚ ᱵᱟᱝᱞᱮ ᱧᱮᱞ ᱧᱟᱢ ᱞᱮᱫᱟ᱾ ᱦᱚᱸᱜᱼᱚᱭ ᱫᱚ ᱠᱟᱹᱴᱤᱡ ᱮᱴᱟᱜ ᱞᱮᱠᱟ ᱵᱟᱠᱷᱟᱱ ᱫᱚ ᱦᱮᱸᱻ ᱟᱵᱚᱣᱟᱜᱼᱟ ᱢᱤᱫᱴᱟᱝ ᱵᱟᱯᱞᱟ ᱥᱮ ᱟᱵᱚ ᱥᱟᱱᱛᱟᱲ ᱥᱟᱶᱛᱟ ᱨᱮ ᱡᱟᱦᱟᱸᱴᱟᱜ ᱜᱮ ᱞᱟᱹᱭ ᱢᱮ? ᱤᱱᱟᱰᱤᱵᱟᱞ ᱮᱱᱮ ᱡᱮ ᱛᱟᱵᱮ ᱟᱹᱰᱤ ᱡᱷᱚᱛᱚᱜᱮ ᱟᱹᱰᱤ ᱫᱟᱢᱟᱱ ᱜᱮᱛᱟᱵᱱᱟ ᱦᱮᱸ ᱡᱚᱛᱚ ᱜᱮ ᱵᱟᱦᱟ ᱠᱷᱚᱱᱟᱜ ᱮᱦᱚᱵ ᱠᱟᱛᱮ ᱵᱟᱦᱟ ᱥᱚᱦᱨᱟᱭ ᱦᱮᱸᱻ ᱢᱟᱜ ᱢᱚᱬᱮ ᱠᱟᱨᱟᱢ ᱡᱟᱦᱟᱱᱟᱜ ᱜᱮᱼᱼ ᱡᱚᱛᱚᱜᱮ ᱡᱚᱛᱚᱜᱮ ᱟᱵᱚᱣᱟᱜ ᱱᱩᱱᱟᱹᱜ ᱩᱸ ᱥᱚᱨᱮᱥᱟ ᱡᱟᱦᱟᱸ ᱫᱚ ᱮᱻ ᱞᱟᱹᱭ ᱠᱟᱛᱮᱫ ᱥᱮ ᱢᱤᱫᱴᱟᱝ ᱦᱚᱲ ᱵᱩᱡᱷᱟᱹᱣ ᱠᱟᱛᱮᱫ ᱫᱚᱛᱚᱦᱚᱢ ᱵᱩᱡᱷᱟᱹᱣ ᱫᱟᱲᱮ ᱜᱮᱭᱟ ᱚᱱᱟ ᱫᱚ ᱟᱭᱡ ᱡᱩᱫᱤ ᱚᱱᱟᱨᱮ ᱦᱤᱡᱩᱜ-ᱟᱭ ᱮᱸᱰᱮᱠᱷᱟᱱᱜᱮ ᱵᱩᱡᱷᱟᱹᱣ ᱫᱟᱲᱮᱭᱟᱜᱼᱟᱭ
ᱦᱮᱸ ᱦᱚᱸ
ᱛᱟᱦᱞᱮ ᱟᱯᱮ ᱥᱮᱫ ᱠᱚᱫᱚ ᱵᱟᱯᱞᱟ ᱠᱚ ᱦᱩᱭᱩᱜᱼᱟ ᱪᱮᱫ ᱞᱮᱠᱟ? ᱪᱮᱫ ᱞᱮᱠᱟ ᱯᱮ ᱨᱟᱹᱥᱠᱟᱹᱭ ᱜᱮᱭᱟ?
ᱦᱮᱸ ᱵᱟᱯᱞᱟ ᱠᱚᱨᱮ ᱮᱠᱫᱚᱢ ᱟᱼ ᱡᱚᱠᱷᱚᱱ ᱜᱮ ᱚᱝᱠᱟ ᱜᱤᱨᱟᱹ ᱠᱚ ᱧᱟᱢᱚᱜᱼᱟ ᱛᱚ ᱮᱸᱫ ᱮᱸᱜ ᱚᱲᱟᱜ ᱨᱮᱱ ᱦᱚᱲ ᱠᱚ ᱚᱱᱠᱟ ᱫᱚ ᱵᱟᱠᱚ ᱥᱚᱢᱚᱭ ᱚᱜ ᱜᱮᱭᱟ ᱛᱚ ᱱᱤᱫᱟᱹ ᱵᱮᱲᱟ ᱮᱠᱫᱚᱢ, ᱥᱚᱢᱚᱭ ᱩᱰᱩᱠ ᱠᱚᱛᱮᱫ ᱮᱠᱫᱚᱢ ᱪᱟᱞᱟᱣ ᱦᱩᱭᱩᱜ ᱜᱮᱭᱟ ᱪᱮᱫᱟᱜ ᱥᱮ ᱞᱟᱦᱟ ᱦᱤᱞᱳᱜ ᱵᱟᱝ ᱮᱸ ᱥᱮᱱᱚᱜ ᱦᱩᱭᱩᱜ ᱨᱮᱦᱚᱸ ᱫᱚᱥᱟᱨ ᱦᱤᱞᱳᱜ ᱫᱚ ᱥᱮᱱᱚᱜ ᱦᱩᱭᱩᱜ-ᱟ ᱪᱮᱫᱟᱜ ᱥᱮ ᱢᱟᱱᱰᱣᱟ ᱞᱟᱛᱟᱨ ᱨᱮ ᱵᱚᱞ ᱨᱟᱹᱥ ᱮᱸ ᱚᱠᱟᱴᱟᱜ ᱥᱚᱜᱚᱭ ᱧᱟᱢᱚᱜ ᱮᱸᱜ ᱚᱱᱟ ᱫᱚ ᱮᱠᱫᱚᱢ ᱚᱱᱟ ᱥᱚᱜᱚᱭ ᱵᱟᱝ ᱯᱟᱲᱟᱣ ᱞᱮᱱᱠᱷᱟᱱ ᱵᱚᱞᱮ ᱮᱠᱫᱚᱢ ᱟᱹᱰᱤ ᱢᱚᱱ ᱨᱮ ᱚᱠᱟᱞᱮᱠᱟ ᱪᱟᱝ ᱟᱹᱭᱠᱟᱹᱜᱼᱟ ᱥᱟᱹᱱᱛᱤ ᱵᱟᱝ ᱟᱹᱭᱠᱟᱹᱜ-ᱟ ᱵᱚ ᱛᱳᱣᱟ ᱚᱲᱟᱜ ᱠᱷᱚᱡ ᱨᱩᱣᱟᱹᱲ ᱠᱟᱛᱮ ᱦᱚ ᱢᱚᱱᱮ ᱚᱸᱰᱮ ᱡᱤᱞ ᱩᱛᱩ ᱫᱠᱟ ᱵᱟᱝ ᱧᱟᱢᱚᱜ ᱨᱮᱚᱸ ᱴᱷᱤᱠ ᱜᱮᱭᱟ ᱠᱤᱱᱛᱩ
ᱥᱚᱵᱚᱭ ᱫᱚ ᱯᱟᱲᱟᱜ ᱜᱮᱭᱟ ᱦᱟᱸᱜ,
ᱦᱮᱸ ᱦᱮᱸ ᱡᱚᱢ ᱫᱚ ᱢᱟᱨᱟᱝ ᱠᱟᱛᱷᱟ ᱫᱚ ᱵᱟᱝ ᱠᱟᱱᱟ, ᱦᱮᱸ ᱡᱚᱢ ᱧᱟᱢᱮᱱ ᱵᱟᱝ, ᱧᱟᱢᱮᱱ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱨᱟᱹᱥᱠᱟᱹ, ᱟᱵᱚ ᱫᱚ ᱚᱸᱰᱮ ᱫᱚ ᱚᱠᱚᱭ ᱡᱚᱢ ᱞᱟᱹᱜᱤᱫ ᱛᱮᱫᱚᱭ ᱥᱮᱱᱚᱜᱼᱟ ᱵᱟᱹᱨᱤᱭᱟᱹᱛ ᱠᱚ ᱚᱠᱚᱭ ᱛᱤᱱᱟᱹᱜ ᱡᱚᱢ ᱞᱟᱹᱜᱤᱫ ᱥᱮᱱᱚᱜᱼᱟ ᱵᱟᱝ ᱠᱷᱟᱱ ᱫᱚ ᱵᱟᱹᱨᱤᱭᱟᱹᱛ ᱠᱚ, ᱠᱚ ᱞᱟᱹᱜᱤᱫ ᱫᱚ ᱡᱚᱢᱟᱜ ᱫᱚ ᱵᱮᱵᱚᱥᱛᱷᱟ ᱫᱚ ᱵᱟᱹᱱᱩᱜᱼᱟ ᱥᱮ ᱟᱫᱚ ᱱᱮᱛᱟᱨ ᱠᱚ ᱮᱢ ᱮᱫᱟ ᱢᱮᱱᱠᱷᱟᱱ ᱠᱟᱱᱱᱟ, ᱦᱮᱸ ᱵᱟᱹᱨᱤᱭᱟᱹᱛ ᱠᱚ ᱞᱟᱹᱜᱤᱫ ᱛᱮᱫᱚ ᱡᱚᱢᱟᱜ ᱫᱚ ᱚᱱᱠᱟ ᱫᱚ ᱵᱟᱝ ᱦᱮᱸ ᱱᱚᱸᱰᱮ ᱠᱷᱚᱱᱟᱜ ᱜᱮ ᱡᱟᱦᱟᱸᱭ ᱠᱚ ᱤᱫᱤ ᱠᱮᱫᱟ ᱦᱮᱸ ᱡᱟ ᱩᱰᱟᱹᱝ ᱜᱮ ᱚᱭ ᱠᱷᱟᱹᱡᱟᱹᱲᱤ ᱛᱟᱱᱟᱜ, ᱡᱟᱦᱟᱸᱜᱮ ᱤᱱᱟᱹᱜᱮ ᱦᱮᱸ ᱵᱟᱠᱷᱟᱱ ᱫᱚ ᱟᱫᱚ ᱱᱮᱛᱟᱨ ᱫᱚ ᱚᱸᱰᱮ ᱫᱚ ᱤᱭᱟᱹ ᱫᱟᱠᱚ ᱱᱮᱛᱟᱨ ᱫᱚ ᱟᱹᱰᱤ ᱦᱚᱲᱟᱜ ᱜᱮ ᱚᱱᱠᱟᱱᱟᱜ ᱜᱮ ᱥᱟᱨᱛᱷᱚ ᱢᱮᱱᱟᱜ ᱟᱠᱟᱫᱟ ᱡᱟᱦᱟᱸ ᱫᱚᱠᱚ ᱮᱢ ᱫᱟᱲᱮᱭᱟᱜᱼᱟ, ᱠᱷᱟᱹᱛᱤᱨ ᱛᱮ ᱚᱱᱟ ᱮᱢᱮᱫ ᱟᱠᱚ,
ᱟᱪᱪᱷᱟ, ᱟᱯᱮ ᱥᱮᱫ ᱫᱚ ᱦᱟᱸᱜ ᱵᱟᱯᱞᱟ ᱫᱚ ᱪᱮᱫ ᱪᱮᱫ ᱞᱮᱠᱟᱱ ᱵᱟᱯᱞᱟ ᱠᱚ ᱦᱩᱭ ᱵᱟᱲᱟᱜᱼᱟ,
ᱟ ᱡᱚᱛᱚ ᱞᱮᱠᱟᱱᱟᱜ ᱜᱮ ᱟᱫᱚ ᱱᱮᱛᱟᱨ ᱢᱟ ᱱᱚᱜᱼᱚᱭ ᱡᱟᱦᱟᱸ ᱞᱮᱠᱟ ᱱᱮᱛᱟᱨᱟᱜ ᱟᱸᱜᱤᱨ ᱵᱟᱯᱞᱟ, ᱵᱟᱯᱞᱟ ᱦᱩᱭᱩᱜ ᱠᱟᱱᱟ ᱟᱹᱜᱤᱨ ᱵᱟᱯᱞᱟ ᱦᱚᱸ ᱦᱩᱭᱩᱜ ᱜᱮᱭᱟ ᱟᱫᱚ ᱡᱷᱚᱛᱚ ᱵᱟᱯᱞᱟ ᱜᱮ ᱵᱷᱮᱜᱟᱨ ᱵᱷᱮᱜᱟᱨ, ᱱᱚᱣᱟ ᱡᱮᱦᱮ ᱞᱮᱠᱟ ᱡᱟ ᱥᱟᱱᱟᱢ ᱢᱤᱫ ᱫᱷᱟᱣ ᱜᱮ ᱴᱷᱤᱠ ᱚᱱᱠᱟ ᱞᱮᱠᱟᱜᱮ ᱟᱵᱚᱣᱟᱜ ᱦᱚᱸ ᱢᱩᱲᱩᱛ ᱰᱟᱦᱟᱨ ᱠᱟᱱ ᱛᱟᱵᱚᱱᱟ ᱦᱮᱸ ᱟᱵᱚᱣᱟᱜ ᱡᱟᱦᱟᱸ, ᱟᱵᱚᱣᱟᱜ ᱡᱟᱦᱟ ᱢᱩᱬᱩᱫ ᱰᱟᱦᱟᱨ ᱠᱟᱱ ᱛᱟᱵᱚᱱᱟ ᱛᱚ ᱚᱱᱟ ᱞᱮᱠᱟᱜᱮ,
ᱦᱩᱸ ᱦᱩᱸ
ᱱᱚᱣᱟ ᱦᱚᱸ ᱢᱤᱫᱴᱟᱝ ᱠᱟᱱᱟ,
ᱦᱩᱸ ᱦᱩᱸ,
ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱛᱚ ᱛᱷᱚᱲᱟ ᱦᱮᱸ ᱟᱸᱡᱚᱢᱮᱫ ᱜᱤᱭᱟᱹᱧ, ᱠᱤᱱᱛᱩ ᱛᱷᱚᱲᱟ ᱜᱟᱱ ᱵᱟᱨᱦᱮ ᱠᱚᱣᱟᱜ ᱦᱚᱲ ᱠᱚ ᱨᱚᱲᱟᱜ ᱟᱸᱡᱚᱢ ᱚᱜ ᱠᱟᱱᱟ,
ᱦᱮᱸ ᱦᱮᱸ ᱟᱫᱚ ᱱᱤᱛᱚᱜ ᱫᱚ ᱵᱟᱝ ᱟᱸᱡᱚᱢᱚᱜᱼᱟ ᱦᱟᱸᱜ ᱯᱟᱨᱚᱢ ᱮᱱᱟ ᱠᱚ,
ᱦᱩᱸ ᱦᱩᱸ,
ᱛᱚ ᱱᱚᱣᱟ ᱦᱚᱸ ᱱᱚᱝᱠᱟ ᱜᱮ ᱢᱤᱫ ᱫᱷᱟᱣ ᱚᱱᱟ ᱠᱷᱚᱱᱟᱜ ᱪᱟᱸᱜᱟ ᱞᱮᱱᱠᱷᱟᱱ ᱡᱟᱦᱟᱸ ᱢᱩᱲᱩᱫ ᱦᱚᱨ ᱚᱱᱟ ᱠᱷᱚᱱ, ᱪᱟᱸᱜᱟ ᱞᱮᱱᱠᱷᱟᱱ ᱟᱫᱚ ᱚᱱᱟ ᱫᱚ ᱪᱟᱸᱜᱟ ᱨᱮᱜᱮ ᱛᱟᱦᱮᱱᱟ,
ᱦᱮᱸ ᱦᱮᱸ,
ᱡᱟᱦᱟᱸ ᱥᱟᱨ ᱥᱟᱹᱜᱩᱱ ᱠᱟᱛᱮᱜ ᱵᱟᱯᱞᱟ ᱥᱮ ᱱᱚᱜ ᱚᱱᱟ ᱡᱟᱦᱟᱸ ᱦᱮᱸ ᱡᱟᱦᱟᱸᱭ ᱡᱩᱫᱤ ᱟᱹᱜᱩ ᱠᱮᱫᱮᱭᱟ ᱛᱟᱦᱚᱞᱮ ᱚᱱᱟ ᱫᱚ ᱚᱱᱠᱟ ᱞᱮᱠᱟ ᱫᱚ ᱵᱟᱝ ᱦᱩᱭᱩᱜᱼᱟ,
ᱦᱮᱸ ᱦᱮᱸ ᱦᱮᱸ,
ᱞᱮᱸ ᱚᱱᱟ ᱛᱟᱭᱚᱢ ᱟᱨ ᱦᱚᱸ ᱡᱟᱦᱟᱸ ᱞᱮᱠᱟ ᱢᱮᱱᱟᱜ ᱟᱠᱟᱫᱟ ᱜᱩᱲᱫᱷᱟᱹᱣ ᱥᱮ ᱠᱚᱸᱰᱮᱞ ᱧᱟᱯᱟᱢ ᱱᱚᱝᱠᱟ ᱟᱨ ᱦᱚ ᱟᱹᱰᱤ ᱟᱭᱢᱟ ᱞᱮᱠᱟᱱᱟᱜ ᱵᱟᱯ ᱵᱟᱯᱞᱟ ᱠᱚ ᱢᱮᱱᱟᱜ ᱟᱠᱟᱫᱟ,
ᱟᱞᱮ ᱥᱮᱫ ᱢᱟ ᱦᱟᱸᱜ ᱡᱟᱹᱥᱛᱤ ᱫᱚ ᱚᱱᱟ ᱵᱟᱯᱞᱟ ᱫᱚ ᱡᱟᱦᱟᱸ ᱵᱟᱹᱨᱤᱭᱟᱹᱛ ᱵᱟᱯᱞᱟ ᱠᱚᱦᱚᱸ ᱦᱩᱭᱩᱜ ᱜᱮᱭᱟ ᱛᱚ ᱚᱱᱟ ᱫᱚ ᱠᱚᱢ ᱧᱚᱜ ᱜᱮ ᱡᱟᱹᱥ ᱡᱟᱹᱥᱛᱤ ᱫᱚ ᱧᱮᱞ ᱥᱟᱜᱮ ᱵᱟᱯᱞᱟ ᱦᱩᱭᱩᱜᱼᱟ ᱤᱱᱟᱹ ᱜᱮ ᱡᱟᱹᱥᱛᱤ ᱫᱚ ᱟᱞᱮ ᱥᱮᱫ ᱫᱚ,
ᱦᱮᱸ
ᱮᱸ ᱵᱟᱰᱟᱭᱟᱹᱧ ᱵᱚᱞᱮ ᱵᱟᱯᱞᱟ ᱫᱚ, ᱟᱯᱮ ᱥᱮᱫ ᱫᱚ ᱛᱚ ᱦᱟᱸᱜ ᱡᱟᱹᱥᱛᱤ ᱫᱤᱱ ᱧᱚᱜ ᱜᱮ ᱦᱩᱭᱩᱜᱼᱟ ᱟᱞᱮ ᱥᱮᱫ ᱢᱟ ᱦᱟᱸᱜ ᱵᱟᱹᱨᱭᱟᱹᱛ ᱵᱟᱯᱞᱟ ᱠᱷᱟᱱ ᱫᱚ ᱦᱟᱸᱜ ᱯᱮ ᱫᱤᱱ ᱛᱟᱦᱮᱱᱟ ᱟᱨ ᱡᱩᱫᱤ ᱧᱮᱞ ᱥᱟᱺᱜᱮ ᱵᱟᱯᱞᱟ ᱠᱷᱟᱱ ᱫᱚ ᱵᱟᱨ ᱫᱤᱱ ᱛᱟᱦᱮᱱᱟ ᱢᱤᱫ ᱫᱤᱱ ᱠᱚ ᱢᱟᱸᱰᱣᱟᱭᱟ ᱮᱱ ᱦᱤᱞᱟᱹᱜ ᱧᱤᱫᱟᱹ ᱠᱷᱚᱱ ᱜᱮ ᱥᱩᱱᱩᱢ ᱥᱟᱥᱟᱝ ᱚᱡᱚᱜ ᱦᱩᱭᱩᱜ-ᱟ ᱫᱚᱥᱟᱨ ᱦᱤᱞᱟᱹᱜ ᱵᱷᱚᱡᱽ ᱮᱱ ᱦᱤᱞᱟᱹᱜ ᱜᱮ ᱥᱤᱸᱫᱽᱨᱟᱹ ᱫᱟᱱ ᱠᱚ ᱦᱩᱭᱩᱜ-ᱟ ᱟᱱᱟᱛᱮ ᱵᱮᱞᱟ ᱵᱷᱚᱡᱽ ᱦᱩᱭᱩᱜ-ᱟ ᱟᱨ ᱞᱩᱝᱛᱤ ᱵᱟᱹᱨᱟᱹᱭᱛ ᱠᱚ ᱨᱩᱣᱟᱹᱲᱚᱜ-ᱟ ᱛᱚ ᱛᱷᱚᱲᱟᱧ ᱵᱟᱲᱟᱭᱟ ᱵᱚᱞᱮ ᱟᱯᱮᱥᱮᱫ ᱫᱷᱚᱱ ᱯᱩᱱ ᱫᱤᱱ ᱥᱮ ᱢᱚᱬᱮ ᱫᱤᱱ ᱫᱷᱟᱹᱵᱤᱡ ᱵᱟ ᱠᱚᱨᱟᱣ ᱦᱩᱭᱩᱜ-ᱟ
ᱟᱫᱚ ᱱᱚᱣᱟ ᱫᱚ ᱵᱟᱯᱞᱟ ᱫᱚ ᱢᱤᱫ ᱫᱤᱱ ᱜᱮ ᱦᱮᱣᱟ ᱟᱫᱚ ᱱᱚᱣᱟ ᱨᱮᱱᱟᱜ ᱡᱟᱦᱟᱸ ᱦᱮᱸ ᱦᱮᱸ ᱡᱟᱦᱟᱸ ᱟᱹᱨᱤ ᱠᱚ ᱢᱮᱱᱟᱜ ᱟᱠᱟᱫᱟ ᱦᱮᱸ ᱡᱟᱦᱟᱸ ᱟᱹᱨᱤᱪᱟᱹᱞᱤ ᱢᱮᱱᱟᱜ ᱟᱠᱟᱫᱟ ᱛᱚ ᱱᱚᱣᱟ ᱨᱮᱱᱟᱜ ᱵᱷᱮᱜᱟᱨᱼᱵᱷᱮᱜᱟᱨ ᱟᱹᱨᱤᱼᱪᱟᱹᱞᱤ ᱢᱮᱱᱟᱜ ᱠᱟᱫᱟ ᱦᱮᱸ᱾ ᱡᱟᱦᱟᱸ ᱞᱮᱠᱟ ᱯᱳᱭᱞᱳ ᱫᱤᱱ ᱦᱤᱞᱳᱜ ᱵᱟᱯᱞᱟ ᱪᱟᱞᱟᱜ ᱦᱳᱭᱳᱜᱼᱟ᱾ ᱦᱮᱸ ᱚᱱᱟ ᱛᱟᱭᱚᱢ ᱫᱚ ᱥᱟᱹᱨᱫᱤ ᱦᱤᱞᱳᱜ ᱱᱚᱝᱠᱟ ᱟᱹᱜᱩᱭᱮ ᱦᱩᱭᱩᱜ-ᱟ ᱦᱮᱸ ᱛᱚ ᱚᱱᱟ ᱥᱟᱶᱛᱮ ᱟᱵᱟᱨ ᱡᱟᱦᱟᱸ ᱫᱚ ᱵᱟᱨᱮᱛ ᱠᱚ ᱥᱮ ᱡᱤᱭᱟᱹᱛ ᱠᱚᱠᱚ ᱦᱤᱡᱩᱜ-ᱟ ᱛᱚ ᱩᱱᱠᱩ, ᱩᱱᱠᱩ ᱟᱵᱟᱨ ᱱᱩᱠᱤᱱ ᱠᱚ ᱤᱫᱤ ᱛᱚᱨᱟ ᱠᱤᱱᱟ ᱠᱚ᱾ ᱟᱵᱟᱨ ᱱᱚᱸᱰᱮ ᱠᱚ ᱟᱹᱜᱩ ᱦᱚᱴᱚ ᱟᱹᱠᱤᱱᱟ ᱚᱱᱟ ᱛᱟᱭᱚᱢ ᱟᱹᱠᱤᱱ ᱛᱮᱜᱮ ᱢᱤᱫ ᱫᱷᱟᱣ ᱛᱮ ᱦᱮᱸ ᱤᱠᱟᱹᱜ ᱢᱮ ᱦᱚᱸᱜᱼᱚ ᱱᱚᱝᱠᱟ ᱟᱨᱠᱤ ᱢᱤᱴᱟᱝ ᱟᱹᱨᱤᱼᱪᱟᱹᱞᱤ ᱢᱮᱱᱟᱜ ᱟᱠᱟᱫᱟ᱾ ᱵᱟᱝᱠᱷᱟᱱ ᱫᱚ ᱟᱫᱚ ᱦᱩᱸ ᱟᱫᱚ ᱚᱱᱟ ᱛᱟᱭᱚᱢ ᱱᱩᱠᱩ ᱵᱟᱞᱟᱭᱟ ᱠᱚᱣᱟᱜ ᱦᱚᱸ ᱢᱮᱱᱟᱜ ᱟᱠᱟᱫᱟ ᱩᱱᱠᱩᱣᱟᱜ
ᱮ ᱦᱮ
ᱦᱩ ᱱᱚᱣᱟ ᱫᱚ ᱡᱟᱦᱟᱸᱥᱮᱫ ᱡᱟᱦᱟᱸᱞᱮᱠᱟ ᱤᱭᱟᱹ ᱱᱤᱭᱚᱢ ᱠᱟᱱᱟ ᱛᱚ ᱚᱱᱟ ᱫᱚ ᱡᱷᱚᱛᱚ ᱡᱟᱭᱜᱟ ᱨᱮᱫᱚ ᱵᱟᱝ, ᱡᱟᱦᱟᱸ ᱡᱟᱦᱟᱸ ᱢᱩᱬᱩᱫ ᱦᱚᱨᱮ ᱵᱟᱪᱷᱟᱣ ᱠᱟᱜ-ᱟ ᱦᱩᱸ ᱱᱚᱣᱟ ᱠᱚᱨᱮ ᱜᱮ ᱦᱳᱭᱳᱜ-ᱟ᱾
ᱟᱪᱪᱷᱟ ᱦᱚᱭ ᱟᱫᱚ ᱡᱟᱦᱟᱸ ᱵᱟᱯᱞᱟ ᱢᱟ ᱚᱱᱟ ᱠᱟᱹᱢᱤ ᱠᱟᱹᱥᱱᱤ ᱠᱚᱢᱟ ᱢᱤᱞᱟᱹᱣ ᱧᱚᱜ ᱜᱮᱭᱟ ᱠᱤᱱᱛᱩ ᱠᱤᱪᱷᱩ ᱠᱤᱪᱷᱩ ᱠᱟᱹᱴᱤᱡ ᱠᱟᱹᱴᱤᱡ ᱛᱷᱚᱲᱟᱜᱟᱱ ᱮ ᱟᱸ ᱱᱚᱝᱠᱟ ᱤᱭᱟᱹ ᱠᱚ ᱠᱟᱹᱢᱤ ᱠᱚᱫᱚ ᱦᱟ ᱵᱟᱝ ᱢᱤᱞᱟᱹᱣ ᱧᱚᱜᱚᱜ ᱛᱟᱵᱚᱱᱟ᱾ ᱟᱫᱚ ᱤᱱ-ᱤᱱᱟᱹ ᱜᱮ ᱟᱹᱰᱤ ᱫᱚ ᱛᱟᱝ ᱤᱱᱦᱚᱸ ᱤᱭᱟᱹ ᱟᱹᱰᱤ ᱫᱚ ᱵᱟᱝ ᱟᱯᱟᱱ ᱟᱹᱯᱤᱱ ᱛᱟᱵᱚᱱᱟ ᱵᱚᱞᱮ᱾
ᱦᱳᱭ ᱦᱳᱭ᱾
ᱛᱷᱚᱲᱟ ᱧᱚᱜ ᱜᱮᱭᱟ ᱟᱫᱚ ᱚᱱᱟᱛᱮ ᱟᱻ ᱢᱤᱫᱴᱟᱹᱱ ᱟᱻ ᱱᱤᱡᱮᱨ ᱫᱟᱫᱟ ᱦᱚᱲᱜᱮ ᱪᱟᱞᱟᱣ ᱞᱮᱱᱟᱭ ᱛᱚ ᱟᱵᱚ ᱟᱻ ᱫᱤᱥᱚᱢ ᱥᱮᱡ ᱪᱟᱞᱟᱣ ᱞᱮᱱᱟᱭ ᱢᱟᱨᱮ ᱫᱤᱥᱚᱢ ᱥᱮᱱ ᱟᱨᱮ ᱞᱟᱹᱭᱤᱧ ᱠᱟᱱᱟ ᱪᱮᱫ ᱞᱮᱠᱟ ᱪᱚᱢ ᱵᱟ ᱮᱠᱫᱚᱢ ᱢᱚᱬᱮ ᱫᱤᱱ ᱠᱚ ᱵᱟᱯᱞᱟᱭᱱᱟ
ᱟᱨ
ᱟᱠᱚᱣᱟᱜ ᱡᱟᱦᱟᱸ ᱠᱟᱹᱢᱤ ᱠᱟᱱᱟ ᱦᱮᱸ ᱚᱱᱟ ᱫᱚ ᱟᱠᱚᱣᱟᱜ ᱡᱟᱦᱟᱸ ᱠᱟᱹᱢᱤ ᱠᱟᱱᱟ ᱚᱱᱟ ᱠᱟᱹᱢᱤ ᱞᱮᱠᱟ ᱚᱱᱟ ᱛᱚ ᱠᱚᱨᱟᱣ ᱦᱩᱭᱩᱜ-ᱟ ᱥᱮ ᱦᱩ ᱢᱟᱱᱮ ᱵᱟᱦᱟ ᱡᱮᱢᱚᱱ ᱡᱟᱦᱟᱸ ᱞᱮᱠᱟ ᱟᱵᱚ ᱵᱟᱦᱟ ᱟᱵᱚᱱ ᱦᱮᱸ ᱥᱚᱦᱨᱟᱭ ᱟᱵᱚᱱ ᱛᱚ ᱱᱚᱣᱟ ᱠᱚᱨᱮᱱᱟᱜ ᱡᱟᱦᱟᱸ ᱞᱮᱠᱟ ᱯᱳᱭᱞᱳ ᱱᱚᱸᱰᱮ ᱩᱢ ᱢᱟᱦᱟ ᱦᱮᱸ, ᱚᱱᱟ ᱛᱟᱭᱚᱢ ᱵᱚᱸᱜᱟ ᱢᱟᱦᱟ, ᱚᱱᱟ ᱛᱟᱭᱚᱢ ᱡᱟᱦᱟᱸ ᱞᱮᱠᱟ ᱛᱟᱦᱮᱱᱟ᱾ ᱛᱚ ᱚᱝᱠᱟ ᱞᱮᱠᱟ ᱫᱚ ᱠᱚᱨᱟᱣ ᱤᱫᱤᱭᱟ ᱥᱮ ᱢᱮᱱᱠᱷᱟᱱ ᱱᱚᱸᱰᱮ ᱫᱚ, ᱡᱟᱦᱟᱸ ᱠᱟᱱᱟ ᱡᱷᱚᱛᱚ ᱦᱚᱲ ᱟᱛᱮᱫ ᱡᱚᱠᱷᱚᱱ ᱚᱱᱟᱫᱚ ᱵᱟᱯᱞᱟ ᱪᱟᱞᱟᱜ ᱦᱤᱞᱳᱜ᱾ ᱛᱟᱨᱯᱚᱨ ᱵᱟᱯᱞᱟ ᱦᱤᱡᱤᱠ ᱦᱤᱞᱳᱜ ᱚᱱᱟ ᱛᱟᱭᱚᱢ ᱟᱴ ᱢᱩᱣᱟᱹᱞᱟ ᱦᱮᱞᱳᱜ ᱤᱱᱟᱹ ᱠᱚᱜᱮ ᱛᱟᱨᱯᱚᱨᱮ ᱤᱱᱟᱹ ᱠᱚ ᱟᱫᱚ ᱵᱟᱞᱟᱭᱟ ᱦᱤᱞᱳᱜ ᱠᱚ ᱛᱟᱦᱮᱱᱟ ᱵᱟᱞᱟᱭᱟ ᱠᱚᱜᱮ ᱡᱷᱚᱛᱚ ᱦᱚᱲ ᱫᱚ ᱵᱟᱝ ᱚᱱᱠᱟ ᱫᱚ ᱵᱟᱝ ᱚᱱᱟᱫᱚ ᱟᱯᱚᱨ ᱩᱱᱠᱤᱱᱟᱜ ᱵᱟᱹᱦᱩ ᱡᱟᱣᱟᱭᱟᱜ ᱡᱟᱦᱟᱸ ᱠᱚᱨᱛᱚᱵᱵᱚ ᱠᱟᱱᱟ ᱡᱟᱦᱟᱸ ᱠᱚ ᱠᱟᱹᱢᱤ ᱠᱟᱱᱟ ᱡᱟᱦᱟᱸ ᱠᱚ ᱠᱟᱹᱢᱤ ᱞᱟᱜᱟᱜ-ᱟ ᱥᱮᱱᱚᱜ ᱦᱤᱡᱩᱜ ᱡᱮᱛᱩ ᱵᱟᱨᱭᱟ ᱦᱚᱲ ᱠᱤᱱ ᱢᱤᱫᱴᱷᱮᱱᱚᱜ ᱠᱟᱱᱟ ᱦᱮᱸ ᱵᱟᱱ ᱵᱟᱨᱭᱟ ᱦᱚᱲ ᱢᱤᱫ ᱜᱟᱸᱰᱚ ᱢᱤᱫ ᱢᱟᱪᱤᱭᱮᱫ ᱠᱤᱱᱟ ᱵᱚᱱ ᱛᱟᱞᱦᱮ ᱚᱱᱟ ᱠᱷᱮᱛᱨᱮ ᱟᱹᱠᱤᱱ ᱢᱮᱫᱴᱟᱝ ᱮᱻ ᱢᱮᱫᱴᱟᱝ ᱠᱤᱱ ᱴᱷᱮᱭᱟᱜ ᱵᱚᱱᱰ ᱡᱟᱦᱟᱸ ᱵᱚᱱ ᱛᱮᱭᱟᱨᱮᱫᱟ ᱦᱮᱸ ᱟᱠᱤᱱ ᱛᱟᱞᱟᱨᱮ ᱢᱮᱫᱴᱟᱝ ᱠᱚᱢᱵᱤᱱᱮᱥᱮᱱ, ᱥᱮ ᱮᱰᱡᱟᱥᱴᱢᱮᱱᱴ ᱡᱟᱦᱟᱸ ᱵᱚᱱ ᱛᱮᱭᱟᱨᱮᱫᱟ ᱚᱱᱟ ᱚᱱᱠᱟ ᱛᱮᱜᱮ ᱟᱹᱠᱤᱱ ᱪᱟᱞᱟᱜ ᱦᱤᱡᱩᱜ ᱨᱮ ᱚᱱᱠᱟᱱᱟᱜ ᱡᱟᱛᱮ ᱚᱥᱩᱵᱤᱫᱟ ᱠᱚ ᱟᱞᱚ ᱦᱳᱭᱳᱜ ᱢᱟ, ᱚᱱᱟ ᱞᱟᱹᱜᱤᱫ ᱛᱮ ᱚᱱᱠᱟ ᱪᱮᱫ ᱠᱚ ᱱᱤᱭᱚᱢ ᱛᱚ ᱡᱟᱦᱟᱸ ᱠᱷᱟᱹᱛᱤᱨ ᱛᱮ ᱚᱱᱠᱟ ᱢᱤᱫ ᱦᱚᱲ ᱤᱫᱤ ᱦᱚᱴᱚ ᱠᱟᱭ ᱦᱩᱭᱩᱜᱼᱟ, ᱦᱩᱭᱩᱜᱼᱟ ᱱᱚᱝᱠᱟ ᱦᱩᱭᱩᱜᱼᱟ᱾
ᱦᱟᱸ ᱦᱟᱸ ᱦᱟᱸ
ᱦᱩᱸ ᱦᱩ ᱱᱤᱛ ᱫᱷᱟᱹᱵᱤᱡ ᱛᱮ ᱡᱟᱦᱟᱸ ᱵᱟᱰᱟᱭ ᱢᱮᱱᱟᱜ ᱠᱟᱫᱟ ᱟᱫᱚ ᱚᱱᱟ ᱵᱟᱫ ᱛᱮᱫᱚ ᱦᱟᱸᱜ ᱦᱮ ᱵᱟᱝ ᱞᱟᱹᱭ ᱜᱟᱱᱚᱜ ᱠᱟᱱᱟ᱾ ᱟᱫᱚ ᱦᱟᱸᱜ ᱯᱩᱨᱟᱹᱴᱟᱜ ᱵᱟᱰᱟᱭ ᱞᱮᱠᱷᱟᱱ ᱛᱚᱵᱮᱜᱮ ᱵᱷᱟᱹᱜᱤ ᱞᱮᱠᱟ ᱵᱩᱡᱷᱟᱹᱜᱼᱟ ᱮᱪᱩᱭᱮᱞᱤ ᱪᱮᱫᱟᱜ ᱚᱱᱠᱟ ᱫᱚᱵᱚᱱ ᱪᱟᱞᱟᱜᱼᱟ ᱱᱚᱜᱼᱚᱭ ᱡᱟᱦᱟᱸ ᱞᱮᱠᱟ ᱫᱤᱥᱚᱢ ᱵᱚᱱ ᱫᱟᱬᱟᱱᱟ ᱱᱚᱸᱜᱼᱚᱭ ᱡᱟᱦᱟᱸ ᱤᱭᱟᱹ ᱨᱮ ᱫᱟᱸᱥᱟᱭ, ᱫᱟᱸᱥᱟᱭ ᱫᱚ ᱮᱢᱱᱤ ᱮᱢᱱᱤ ᱵᱟᱵᱚᱱ ᱮᱱᱮᱡᱼᱟ ᱵᱷᱚᱡᱽ ᱞᱟᱹᱜᱤᱫ ᱫᱚ ᱵᱟᱵᱚᱱ ᱮᱱᱮᱡᱼᱟ, ᱚᱱᱟ ᱦᱚᱸ ᱠᱟᱱ ᱛᱟᱵᱚᱱᱟ ᱟᱵᱚ ᱥᱟᱶᱛᱟ ᱨᱮᱱᱟᱜ ᱢᱤᱫᱴᱟᱝ ᱡᱟᱦᱟᱸ ᱫᱚ ᱚᱱᱟᱦᱚᱸ ᱢᱤᱫᱴᱟᱝ ᱞᱟᱠᱪᱟᱨ ᱵᱷᱤᱛᱨᱤᱜᱮ ᱯᱟᱲᱟᱜ ᱛᱟᱵᱚᱱᱟ, ᱚᱱᱟ ᱨᱮᱱᱟᱜ ᱦᱚᱸ ᱢᱤᱫᱴᱟᱝ ᱠᱟᱹᱦᱱᱤ ᱢᱮᱱᱟᱜ ᱟᱠᱟᱫᱟ᱾ ᱟᱵᱚ ᱪᱮᱫᱟᱜ ᱵᱚᱱ ᱮᱱᱮᱡᱼᱟ ᱫᱟᱸᱥᱟᱭ? ᱦᱩᱸ ᱥᱮ ᱪᱮᱫᱟᱜ ᱵᱚᱱ ᱫᱟᱬᱟᱱᱟ ᱥᱮ ᱪᱮᱫᱟᱜ? ᱟᱵᱚᱣᱟᱜ ᱫᱟᱸᱥᱟᱭ ᱨᱮ ᱚᱱᱠᱟᱱᱟᱜ ᱥᱟᱯᱲᱟᱜ ᱟᱵᱚᱱ ᱪᱮᱫᱟᱜ? ᱚᱱᱠᱟᱱᱟᱜ ᱟᱵᱚᱣᱟᱜ ᱨᱩ ᱨᱮᱱᱟᱜ ᱡᱟᱦᱟᱸ ᱤᱱᱥᱴᱨᱩᱢᱮᱱᱴ ᱚᱱᱟ ᱪᱮᱫᱟᱜ ᱚᱱᱠᱟ ᱠᱟᱱᱟ? ᱴᱟᱢᱟᱠ ᱛᱩᱢᱫᱟᱜ ᱟᱛᱮ ᱜᱮ ᱩᱛᱩ ᱦᱩᱭ ᱠᱚᱜᱼᱟ ᱦᱮᱸ ᱚᱱᱟ ᱵᱟᱱᱟᱨ ᱜᱮ ᱵᱷᱮᱜᱟᱨ ᱵᱷᱮᱜᱟᱨ ᱜᱮᱭᱟ᱾ ᱡᱚᱛᱚ ᱜᱮ ᱡᱟᱦᱟᱸ ᱨᱮᱱᱟᱜ ᱡᱟᱦᱟᱸ ᱞᱮᱠᱟ ᱡᱷᱚᱛᱚ ᱛᱟᱭᱚᱢ ᱨᱮᱜᱮ ᱢᱤᱫᱴᱟᱝ ᱠᱟᱛᱮᱜ ᱠᱟᱹᱦᱱᱤ ᱢᱮᱱᱟᱜ ᱟᱠᱟᱫᱟ ᱦᱩᱸ
ᱦᱟᱸ ᱦᱟᱸ
ᱡᱟᱦᱟᱸᱞᱮᱠᱟ ᱜᱩᱡᱩᱜ ᱨᱮ ᱟᱵᱚ ᱡᱟᱝ ᱵᱟᱦᱟ ᱵᱚᱱ ᱵᱟᱥᱟ ᱟᱥᱮ ᱡᱟᱝ ᱵᱟᱦᱟ ᱫᱟᱜ ᱨᱮᱵᱚᱱ ᱵᱳᱦᱮᱞᱟ ᱛᱟᱦᱚᱞᱮ, ᱚᱱᱟ ᱦᱚᱸ ᱪᱮᱫᱟᱜ ᱵᱚᱱ ᱵᱳᱦᱮᱞᱟ? ᱱᱚᱣᱟ ᱦᱚᱸ ᱱᱚᱣᱟ ᱛᱟᱭᱚᱢ ᱨᱮᱦᱚᱸ ᱢᱤᱫᱴᱟᱝ ᱚᱡᱮ ᱢᱮᱱᱟᱜ ᱠᱟᱫᱟ, ᱡᱮ ᱪᱮᱫᱟᱜ ᱡᱟᱝ ᱵᱟᱦᱟ ᱵᱚᱱ ᱵᱳᱦᱮᱞᱟ ᱦᱮᱸ ᱚᱱᱠᱟ ᱟᱹᱰᱤ ᱟᱭᱢᱟ ᱚᱡᱮ ᱢᱮᱱᱟᱜ ᱠᱟᱫᱟ᱾ ᱡᱚᱛᱚ ᱨᱮᱱᱟᱜ ᱜᱮ ᱥᱩᱫᱷᱩ ᱱᱚᱣᱟ ᱨᱮᱱᱟᱜ ᱫᱚ ᱵᱟᱝ ᱟᱵᱚᱣᱟᱜ ᱯᱨᱚᱛᱮᱠᱴᱤ ᱡᱤᱱᱤᱥ ᱨᱮᱱᱟᱜ ᱟᱫᱚ ᱚᱱᱮ ᱵᱟᱰᱟᱭ ᱠᱮᱫ ᱠᱷᱟᱱᱮᱢ ᱡᱚᱫᱤᱢ ᱵᱟᱰᱟᱭ ᱫᱟᱲᱮᱭᱟᱜᱼᱟ, ᱦᱮᱸ ᱥᱮ ᱵᱟᱰᱟᱭ ᱨᱮᱱᱟᱜ ᱤᱪᱪᱟᱹ ᱢᱮᱱᱟᱜᱼᱟ ᱮᱸᱰᱮᱠᱷᱟᱱ ᱫᱚᱢ ᱵᱩᱡᱷᱟᱹᱣ ᱫᱟᱲᱮᱭᱟᱜᱼᱟ ᱡᱮ ᱟᱵᱚ ᱱᱚᱣᱟ ᱠᱚ ᱪᱮᱫᱟᱜ ᱩᱱᱟᱹᱜ ᱱᱤᱭᱚᱢ ᱢᱮᱱᱟᱜ ᱟᱠᱟᱫ ᱛᱟᱵᱚᱱᱟ? ᱦᱮᱸ ᱟᱨ ᱱᱚᱣᱟ ᱱᱤᱭᱚᱢ ᱠᱚ ᱪᱮᱫᱟᱜ ᱢᱟᱱᱟᱣ ᱫᱚᱨᱠᱟᱨ ᱠᱟᱱᱟ᱾ ᱱᱚᱜ ᱚᱭ ᱡᱟᱦᱟᱸ ᱞᱮᱠᱟ ᱵᱟᱯᱞᱟ ᱨᱮ ᱵᱟᱹᱦᱩ ᱡᱟᱶᱟᱭ ᱮᱠᱞᱟ ᱵᱟᱝ ᱠᱚ ᱟᱲᱟᱜ ᱠᱚᱣᱟ ᱦᱮᱸ ᱥᱮ?
ᱦᱩᱸ ᱦᱩᱸ ᱦᱩᱸ
ᱦᱳᱭ ᱛᱟᱦᱚᱞᱮ ᱱᱚᱣᱟ ᱨᱮ ᱢᱤᱫᱴᱟᱝ ᱡᱟᱦᱟᱱᱟᱜ ᱛᱚ ᱠᱟᱨᱚᱱ ᱢᱮᱱᱟᱜ ᱠᱟᱫᱟ ᱵᱟᱹᱦᱩ ᱡᱟᱣ ᱮᱠᱞᱟ ᱵᱟᱠᱚ ᱟᱲᱟᱜ ᱠᱚᱣᱟ ᱥᱩᱱᱩᱢ ᱥᱟᱥᱟᱝ ᱚᱡᱚᱜ ᱦᱩᱭ ᱞᱮᱱᱠᱷᱟᱱ ᱠᱷᱟᱱ ᱜᱮ ᱟᱫᱚ ᱵᱟᱠᱚ ᱟᱲᱟᱜ ᱠᱚᱣᱟ ᱡᱟᱦᱟᱸ ᱞᱮᱠᱟ ᱟᱵᱚᱣᱟᱜ ᱵᱟᱯᱞᱟ ᱫᱚ ᱚᱛ ᱨᱮᱫᱚ ᱵᱟᱝ ᱦᱩᱭᱩᱜᱼᱟ ᱪᱮᱛᱟᱱ ᱨᱮ ᱦᱩᱭᱩᱜᱼᱟ᱾
ᱦᱮᱸ
ᱛᱟᱦᱚᱞᱮ ᱱᱚᱣᱟ ᱨᱮᱱᱟᱜ ᱱᱚᱣᱟ ᱨᱮᱱᱟᱜ ᱦᱚᱸ ᱢᱤᱫᱴᱟᱱ ᱚᱡᱮ ᱢᱮᱱᱟᱜ ᱠᱟᱫᱟ᱾ ᱟᱵᱚᱣᱟᱜ ᱪᱮᱫᱟᱜ ᱵᱚᱱ ᱵᱟᱯᱞᱟᱜᱼᱟ? ᱟᱫᱚ ᱜᱟᱞᱢᱟᱨᱟᱣ ᱫᱚ ᱵᱟᱝ ᱪᱟᱵᱟᱜᱼᱟ ᱚᱠᱛᱚ ᱛᱚ ᱥᱮᱴᱮᱨᱚᱜ ᱠᱟᱱᱟ ᱟᱱᱫᱚ ᱢᱟᱱᱮ ᱱᱩᱱᱟᱹᱜ ᱠᱚᱢ ᱵᱷᱤᱛᱤᱨ ᱨᱮᱫᱚ ᱚᱱᱟ ᱠᱚ ᱯᱩᱨᱟᱹ ᱠᱟᱛᱷᱟ ᱫᱚ ᱵᱟᱝ ᱞᱟᱹᱭ ᱜᱟᱱᱚᱜᱼᱟ᱾ ᱵᱟᱝ ᱪᱟᱵᱟᱜᱼᱟ ᱾ᱴᱷᱤᱠᱟᱹᱱ ᱜᱮᱭᱟ ᱢᱟ